ᱡᱚᱦᱟᱨ ᱜᱮ ᱜᱚᱢᱠᱮ,
ᱦᱮᱸ ᱡᱚᱦᱟᱨ ᱜᱤ᱾
ᱪᱮᱞᱠᱟ, ᱪᱮᱜ ᱞᱮᱠᱟ
ᱫᱩᱲᱩᱵ ᱵᱟᱲᱟ ᱦᱩᱭ ᱵᱟᱲᱟ ᱟᱠᱟᱱᱟ ᱜᱚᱢᱠᱮ ᱡᱤᱨᱟᱹᱣ ᱦᱩᱭ ᱠᱟᱱᱟ᱾ ᱟᱨ ᱟᱯ ᱯᱮ ᱜᱤ ᱪᱮᱜ ᱞᱮᱠᱟ
ᱟᱪᱪᱷᱟ, ᱛᱚ ᱚᱠᱟ ᱞᱮᱠᱟᱭ ᱫᱟᱜᱮᱼᱟ ᱚᱱᱛᱮ?
ᱫᱟᱜ ᱡᱟᱹᱲᱤ ᱠᱚᱫᱚ ᱦᱟᱸᱜ ᱛᱤᱦᱤᱧ, ᱛᱤᱦᱤᱧ ᱫᱚ ᱦᱟᱸᱜ ᱵᱟᱝ ᱦᱩᱭ ᱵᱟᱲᱟᱣ ᱠᱟᱱᱟ᱾ ᱟᱨ ᱱᱤᱛ ᱱᱤ-ᱱᱤᱛ ᱜᱷᱟᱹᱲᱤ ᱫᱚ ᱥᱟᱱᱟᱢ ᱦᱚᱲ ᱜᱮ ᱱᱟᱯ ᱯᱟᱭ ᱜᱮ ᱢᱮᱱᱟᱜ ᱟᱠᱟᱫ ᱞᱮᱭᱟ, ᱵᱟᱝ ᱦᱩᱭ ᱠᱟᱱᱟ ᱵᱟᱝ ᱦᱩᱭ᱾ ᱫᱟᱜ ᱡᱟᱹᱲᱤ ᱠᱚᱫᱚ ᱵᱟᱝ ᱦᱩᱭ ᱠᱟᱱᱟ ᱠᱟᱱᱟ ᱱᱚᱛᱮ ᱫᱚ ᱦᱟᱸᱜ᱾
ᱱᱚᱛᱮ ᱫᱚ ᱛᱮᱦᱮᱧ ᱢᱟ ᱫᱟᱜ ᱡᱟᱹᱲᱤ ᱦᱩᱭ ᱜᱚᱜ ᱱᱟ ᱠᱟᱹᱴᱤᱡ ᱾
ᱫᱟᱜ ᱡᱟᱹᱲᱤ ᱠᱚᱫᱚ ᱦᱩᱭ ᱵᱟᱲᱟᱭᱱᱟ᱾
ᱦᱳᱭ᱾
ᱦᱚᱸ ᱟᱹᱰᱤ ᱵᱷᱟᱜᱮ᱾ ᱟᱞᱮ ᱥᱮᱜ ᱦᱚᱸ ᱚᱱᱠᱟ ᱜᱮ ᱵᱩᱡᱷᱟᱹᱜ ᱠᱟᱱ ᱛᱟᱦᱮᱸᱱᱟ ᱫᱟᱜ ᱡᱟᱹᱲᱤ ᱫᱚ ᱦᱟᱸᱜ ᱵᱟᱥᱮᱜ ᱫᱟᱜ ᱡᱟᱹᱲᱤ ᱠᱮᱼᱟᱭ᱾ ᱟᱫᱚ ᱪᱮᱞᱠᱟ ᱪᱚ ᱦᱟᱸᱜ ᱫᱟᱜ ᱡᱟᱹᱲᱤ ᱠᱟᱛᱮ ᱨᱤᱢᱤᱞ ᱠᱚ ᱦᱚᱭ ᱠᱚ ᱦᱮᱡ ᱵᱟᱲᱟ ᱜᱚᱫ ᱜᱚᱫ ᱱᱟ᱾ ᱟᱨ ᱤᱱᱟᱹ ᱚᱠᱛᱚ ᱨᱮᱜᱮ ᱦᱟᱸᱜ ᱛᱟᱢ ᱢᱤᱜ ᱜᱷᱟᱹᱲᱤ ᱯᱚᱨ ᱠᱷᱟᱡ ᱜᱮ ᱦᱟᱸᱜ ᱚᱱᱟ ᱠᱚᱫᱚ ᱥᱤᱛᱩᱝ ᱛᱮ ᱦᱟᱸᱜ ᱠᱟᱴᱟ ᱠᱮᱫᱟ ᱟᱨᱦᱚᱸ᱾
ᱟᱪᱪᱷᱟ᱾
ᱟᱨ ᱮᱨ ᱟᱯᱷᱚᱨ ᱠᱚᱫᱚ ᱦᱩᱭ ᱵᱟᱲᱟᱭᱱᱟ ᱪᱮᱞᱮᱫ?
ᱟᱹᱣᱨᱤ᱾
ᱵᱟᱝ ᱜᱮ ᱦᱳᱭ ᱠᱟᱱᱟ?
ᱵᱟᱝ ᱦᱳᱭ ᱠᱟᱱᱟ, ᱟᱹᱵᱤᱱᱟᱜ ᱦᱚ ᱨᱟᱹᱦᱟᱹᱭᱱᱟ ᱥᱮ ᱟᱹᱣᱨᱤ?
ᱟᱞᱮ ᱦᱚᱸ ᱛᱤᱦᱤᱧ ᱜᱮ ᱦᱩᱭ ᱠᱟᱱ ᱛᱟᱞᱮᱭᱟ᱾
ᱟᱪᱪᱷᱟ᱾ ᱱᱚᱛᱮ ᱢᱟ ᱰᱮᱨᱤᱜ ᱜᱮᱭᱟ ᱮᱠᱷᱚᱱᱚ᱾
ᱚ᱾
ᱫᱟᱜ ᱡᱟᱹᱲᱤ ᱦᱚᱸᱼᱚᱝᱠᱟ ᱥᱚᱢᱚᱥᱥᱟ ᱠᱷᱟᱹᱛᱤᱨᱮ ᱵᱟᱝ ᱦᱳᱭᱳᱜ ᱠᱟᱱᱟ᱾
ᱚᱸ ᱠᱷᱮᱛ ᱦᱟᱥᱟ ᱠᱚᱫᱚ ᱦᱟᱸᱜ ᱥᱮ ᱵᱟᱲᱟ ᱠᱚᱫᱚ ᱪᱮᱞᱤᱜ ᱦᱳᱭ ᱠᱟᱱ ᱜᱮᱭᱟ ᱵᱟᱝ?
ᱦᱮᱸ, ᱥᱤ ᱵᱟᱲᱟ ᱫᱚ ᱦᱳᱭ ᱠᱟᱱ ᱜᱤ᱾
ᱚ ᱟᱞᱮ ᱢᱟ ᱚᱛᱮᱫ ᱰᱟᱹᱝᱨᱤ ᱠᱚ ᱦᱚᱸ ᱛᱮᱢᱟ ᱵᱟᱞᱮ ᱥᱤᱭᱮ ᱠᱟᱱ ᱱᱮᱛᱟᱨ ᱢᱟ ᱮᱠᱷᱮᱱ ᱜᱟᱹᱰᱤ ᱠᱚᱛᱮ ᱜᱤ᱾
ᱟ ᱦᱚ ᱱᱮᱛᱟᱨ ᱢᱟ ᱜᱚᱴᱟ ᱜᱮ ᱮᱠᱷᱮᱱ ᱜᱟᱹᱲᱤ ᱠᱚᱛᱮ᱾
ᱦᱮᱸ ᱦᱮ᱾ ᱟᱨ ᱚᱝᱠᱟ ᱜᱟᱹᱭ ᱰᱟᱝᱨᱟ ᱠᱚᱦᱚᱸ ᱚᱲᱟᱜ ᱠᱚᱨᱮ ᱢᱟ ᱱᱤᱛᱚᱜ ᱦᱟᱸ ᱵᱟᱹᱱᱩᱜ ᱠᱚ ᱚᱝᱠᱟ᱾ ᱥᱤᱭᱟᱹᱜ ᱞᱮᱠᱟᱱ ᱠᱚᱢᱟ, ᱟᱨ ᱤᱱᱟᱹ ᱫᱷᱟᱹᱵᱤᱡ ᱦᱚᱸ ᱦᱚᱲ ᱦᱚᱸ ᱵᱟᱠᱩ ᱫᱚᱦᱚᱭᱮᱜ ᱠᱚᱣᱟ᱾
ᱟᱸᱪᱪᱷᱟ᱾
ᱟᱨ ᱱᱮᱛᱟᱨ ᱠᱟᱛᱮᱜ ᱨᱮ ᱦᱚᱲ ᱦᱚᱸ ᱩᱱᱟᱹᱜ ᱜᱟᱱ ᱡᱩᱣᱟᱹᱱ ᱠᱚᱦᱚᱸ ᱩᱱᱟᱹᱜ ᱜᱟᱱ ᱥᱤᱭᱚᱜ ᱠᱚᱦᱚᱸ ᱵᱟᱠᱩ ᱪᱷᱩᱴᱟᱹᱜ ᱠᱟᱱᱟ᱾
ᱪᱮ ᱟᱹᱞᱤᱧ ᱦᱚᱸᱢᱟ ᱩᱱᱟᱹᱜ ᱵᱟᱞᱤᱧ ᱪᱷᱩᱴᱟᱹᱜ ᱠᱟᱱ ᱟᱹᱞᱤᱧ ᱦᱚᱸᱢᱟ᱾ ᱡᱩᱣᱟᱹᱱ ᱜᱮ ᱢᱮᱱᱟᱜ ᱞᱤᱧ ᱨᱮᱦᱚᱸ ᱛᱟᱦᱚᱸ᱾
ᱛᱚ ᱱᱮᱛᱟᱨ ᱢᱟ ᱜᱟᱹᱲᱤ ᱩᱰᱩᱜ ᱠᱟᱛᱮᱜ ᱚᱠᱚᱭ ᱦᱚᱸ ᱵᱟᱵᱚᱱ ᱠᱷᱟᱴᱟᱜ ᱠᱟᱱ ᱜᱮᱭᱟ᱾
ᱦᱮᱸ, ᱠᱟᱹᱢᱤ ᱦᱚᱸ ᱚᱱᱟᱜ ᱦᱮᱸ, ᱟᱨ ᱩᱱᱟᱹᱜ ᱜᱟᱱ ᱦᱚᱸ ᱜᱟᱱ ᱦᱚᱸ ᱵᱟᱹᱞᱤᱧ ᱜᱟᱱ ᱜᱮᱭᱟ ᱟᱹᱞᱤᱧ ᱫᱚ᱾ ᱚᱱᱟ ᱥᱤᱭᱚᱜ ᱠᱚᱫᱚ ᱦᱟᱸᱜ ᱰᱟᱝᱨᱟ ᱠᱚᱛᱮ ᱫᱚ᱾
ᱠᱟ ᱱᱤᱛᱚᱜ ᱫᱚ ᱚᱲᱟᱜ ᱨᱮᱜᱮ?
ᱦᱮᱸ, ᱚᱲᱟᱜ ᱜᱤ ᱨᱤᱜᱤᱞᱤᱧ ᱡᱤᱨᱟᱹᱣ ᱵᱟᱲᱟᱣ ᱠᱟᱱᱟ ᱡᱚᱢ ᱠᱚᱫᱚ ᱦᱟᱸ ᱵᱟᱝ ᱦᱩᱭ ᱛᱟᱲ ᱠᱟᱱᱟ᱾ ᱟᱵᱮᱱ ᱜᱮ ᱞᱟᱹᱭᱵᱮᱱ ᱡᱚᱢ ᱠᱚᱫᱚ ᱦᱩᱭ ᱵᱟᱲᱟᱭᱮᱱ ᱛᱟᱵᱮᱱᱟ ᱥᱮ᱾
ᱵᱟᱝ, ᱵᱟᱝ, ᱟᱹᱞᱤᱧ ᱦᱚᱸ ᱡᱚᱢ ᱵᱟᱲᱟ ᱵᱟᱝ ᱦᱩᱭ ᱠᱟᱱᱟ, ᱱᱟᱜ ᱠᱷᱟᱱ ᱫᱚᱥᱴᱟ ᱜᱟᱱ ᱵᱟᱡᱟᱣ ᱜᱚᱫᱚᱜᱼᱟ᱾
ᱚ ᱟᱨ ᱪᱮᱫ ᱠᱚᱵᱮᱱ ᱪᱤᱠᱟᱹ ᱵᱟᱲᱟᱭ ᱜᱮᱭᱟ ᱟᱵᱮᱱ ᱫᱚ?
ᱚᱲᱟᱜ ᱠᱚᱨᱮᱜ ᱜᱮ ᱾
ᱚᱲᱟᱜ ᱠᱚᱨᱮ ᱜᱮ ᱾
ᱦᱳᱭ ᱚᱲᱟᱜ ᱠᱚᱨᱮᱱᱟᱜ ᱡᱟᱦᱟᱸ ᱜᱮ ᱪᱟᱥ ᱵᱟᱲᱟ ᱾
ᱚ ᱾ ᱟᱹᱞᱤᱧ ᱦᱚᱸ ᱚᱱᱠᱟ ᱜᱮ ᱵᱷᱟᱹᱵᱤᱛᱚᱜ ᱵᱮᱱ ᱾ ᱟᱵᱚ ᱥᱚᱢᱟᱡᱽ ᱨᱮᱱ ᱦᱚᱲᱢᱟ ᱮᱛᱮᱫ ᱟᱹᱰᱤ ᱢᱟᱨᱟᱝ ᱡᱟᱭᱜᱟ ᱨᱮᱢᱟ ᱢᱮᱱᱟᱜ ᱠᱷᱟᱡ ᱢᱮᱱᱟᱜ ᱠᱚᱜᱮ ᱟᱨ ᱡᱟᱦᱟᱸᱭ ᱵᱟᱹᱱᱩᱜ ᱠᱷᱟᱡ ᱢᱟ ᱟᱹᱰᱤ ᱯᱟᱹᱪᱞᱟᱹ ᱨᱮᱜᱮ ᱢᱮᱱᱟᱜ ᱵᱚᱱ ᱾
ᱦᱚᱸ ᱟᱹᱰᱤ ᱯᱤᱪᱷᱞᱟᱹ ᱨᱮᱜᱮ ᱾
ᱦᱮᱸ ᱾ ᱟᱹᱰᱤ ᱯᱟᱹᱪᱷᱞᱟᱹ ᱨᱮᱜᱮ ᱢᱮᱱᱟᱜ ᱵᱚᱱᱟ ᱡᱟᱦᱟᱸᱭ ᱢᱮᱱᱟᱭ ᱠᱷᱟᱡ ᱢᱟᱲᱟᱝ ᱥᱮᱫ ᱫᱚ ᱟᱹᱰᱤ ᱢᱟᱲᱟᱝ ᱨᱮᱜᱮ ᱢᱮᱱᱟᱭᱟ ᱾ ᱟᱨ ᱡᱟᱦᱟᱸᱭ ᱯᱟᱹᱪᱞᱟᱹ ᱨᱮ ᱢᱮᱱᱟᱭ ᱠᱷᱟᱡ ᱫᱚ ᱩᱱᱤ ᱫᱚ ᱯᱟᱹᱪᱞᱟᱹ ᱨᱮᱜᱮ ᱢᱮᱱᱟᱭᱟ ᱾ ᱟᱫᱚ ᱡᱩᱫᱤ ᱵᱩᱱ ᱠᱩᱨᱩᱢᱩᱴᱩ ᱞᱮᱠᱷᱟᱡ ᱫᱚ ᱜᱟᱱᱚᱜ ᱜᱮᱭᱟ ᱟᱵᱚ ᱦᱚᱸ ᱾
ᱦᱳᱭ ᱦᱳᱭ ᱠᱟᱹᱴᱤᱡ ᱵᱳᱱ ᱠᱩᱨᱩᱢᱩᱴᱩ ᱪᱮᱥᱴᱟᱣᱟᱜ ᱠᱷᱟᱱ ᱜᱮ ᱞᱟᱦᱟᱱᱟᱜ ᱵᱚᱱ ᱫᱟᱲᱮᱭᱟᱜ ᱾
ᱦᱮᱸ ᱠᱩᱨᱩᱢᱩᱴᱩ ᱠᱩᱨᱩᱢᱩᱴᱩ ᱪᱮᱛᱟᱱ ᱨᱮᱜᱮ ᱦᱟᱸᱜ ᱞᱟᱦᱟᱜ ᱥᱮᱫ ᱫᱚ ᱢᱮᱱᱟᱜ ᱛᱟᱵᱚᱱᱟ ᱾ ᱠᱷᱟᱡ ᱫᱚ ᱡᱟᱦᱟᱸᱭ ᱜᱮ ᱡᱟᱦᱟᱱ ᱡᱟᱹᱛᱤ ᱠᱷᱚᱱ ᱜᱮ ᱡᱟᱦᱟᱸᱭ ᱥᱮᱴᱮᱨᱚᱜ ᱠᱟᱱ ᱛᱟᱵᱚᱱ ᱚᱱᱟ ᱫᱚ ᱱᱤᱡᱮᱨ ᱠᱩᱨᱩᱢᱩᱴᱩ ᱪᱮᱛᱟᱱ ᱨᱮᱜᱮ ᱾
ᱟᱸ ᱾
ᱱᱤᱡᱮᱨ ᱡᱩᱫᱤ ᱱᱤᱡᱮᱨ ᱤᱪᱪᱷᱟ ᱜᱮ ᱵᱟᱹᱱᱩᱜᱼᱟ ᱡᱮ ᱞᱟᱦᱟ ᱥᱮᱫ ᱪᱟᱞᱟᱜ ᱞᱟᱹᱜᱤᱫ ᱫᱚ ᱚᱠᱚᱭᱮ ᱞᱟᱦᱟ ᱢᱮᱭᱟ ᱵᱟᱝ?
ᱦᱮᱸ ᱾
ᱥᱮ ᱪᱮᱫ ᱵᱮᱱ ᱢᱮᱱ ᱚᱪᱚᱭ ᱫᱟ ᱟᱵᱮᱱ?
ᱦᱳᱭ ᱦᱳᱭ ᱾
ᱱᱤᱡᱮᱨ ᱤᱪᱪᱷᱟᱹ ᱛᱟᱦᱮᱱ ᱠᱷᱟᱡ ᱡᱚᱛᱚ ᱜᱮ ᱜᱟᱱᱚᱜ-ᱟ ᱾
ᱦᱚ ᱤᱪᱪᱷᱟᱹ ᱛᱟᱦᱮ ᱞᱮᱠᱷᱟᱱ ᱡᱚᱛᱚ ᱜᱮ ᱜᱟᱱᱚᱜ-ᱟ ᱾
ᱦᱮᱸ ᱡᱚᱛᱚ ᱜᱮ ᱜᱟᱱᱚᱜ-ᱟ ᱡᱟᱦᱟᱸ ᱛᱤᱱᱟᱹᱜ ᱜᱮ ᱡᱟᱦᱟᱸ ᱛᱤᱱ ᱢᱟᱨᱟᱝ ᱥᱟᱢᱟᱝ ᱨᱮ ᱦᱚᱨ ᱨᱮ ᱡᱟᱦᱟᱸ ᱛᱤᱱᱟᱹᱜ ᱜᱮ ᱡᱟᱸᱜᱮᱜ ᱨᱮᱦᱚᱸ ᱚᱱᱟ ᱯᱟᱨᱚᱢ ᱠᱟᱛᱮᱜ ᱦᱚᱲ ᱠᱚ ᱞᱟᱦᱟᱜ ᱠᱟᱱᱟ ᱾ ᱫᱩᱠ ᱵᱤᱯᱚᱫ ᱫᱚ ᱥᱟᱱᱟᱢ ᱫᱷᱟᱹᱨᱛᱤ ᱨᱮᱱ ᱦᱚᱲ ᱜᱮ ᱦᱤᱡᱩᱜ ᱛᱟᱵᱚᱱ ᱜᱮᱭᱟ, ᱡᱟᱦᱟᱸᱭ ᱜᱮ ᱡᱟᱦᱟᱸ ᱞᱮᱠᱟᱱ ᱡᱟᱭᱜᱟ ᱨᱮ ᱥᱮᱴᱮᱨ ᱟᱠᱟᱱ ᱩᱱᱤ ᱦᱚᱸ ᱟᱭᱢᱟ ᱨᱚᱠᱚᱢ ᱮᱴ ᱮᱸᱴᱠᱮᱴᱚᱬᱮ ᱥᱟᱢᱟᱝ ᱠᱟᱛᱮᱫ ᱮ ᱯᱟᱨᱚᱢ ᱤᱫᱤ ᱟᱠᱟᱱᱟ ᱾
ᱦᱟᱸ ᱾ ᱛᱟᱦᱞᱮ ᱚᱲᱟᱜ ᱠᱚᱨᱮ ᱫᱚ ᱚᱠᱚᱭ ᱠᱚ ᱢᱮᱱᱟᱜ ᱠᱚᱜᱮ
ᱚᱲᱟᱜ ᱠᱚᱨᱮ ᱫᱚ ᱠᱚᱨᱮ ᱫᱚ ᱥᱟᱱᱟᱢ ᱦᱚᱲᱜᱮ ᱢᱮᱱᱟᱜ ᱛᱟᱞᱮᱭᱟ ᱟᱨ ᱚᱱᱟ ᱠᱚᱫᱚ ᱦᱟᱸᱜ ᱜᱟᱱᱚᱜ ᱫᱚ ᱵᱟᱝ ᱜᱟᱱᱚᱜ ᱛᱟᱵᱚᱱᱟ ᱟᱵᱚ ᱫᱚ, ᱱᱤᱭᱟᱹ ᱛᱟᱞᱟ ᱛᱮᱫᱚ ᱾
ᱟᱫᱚ ᱱᱚᱜ-ᱚᱭ ᱡᱮ ᱟᱵᱩ ᱱᱚᱜ-ᱚᱭ ᱡᱮᱵᱚᱱ ᱟᱱᱟᱡ ᱮᱫ ᱠᱟᱱ ᱡᱟᱦᱟᱸ ᱫᱚ ᱠᱷᱮᱛ ᱠᱷᱟᱹᱨᱟᱹᱭ ᱠᱚᱨᱮ ᱵᱚᱱ ᱜᱨᱟᱹᱥ ᱞᱟᱹᱠᱛᱤᱜ ᱠᱟᱱ ᱡᱟᱦᱟᱸ ᱵᱟᱹᱫᱽ ᱠᱚᱨᱮ ᱱᱤᱭᱟᱹ ᱠᱚᱨᱮ ᱜᱟᱱ ᱫᱚ ᱟᱹᱰᱤ ᱜᱟᱱ ᱦᱟᱸᱜ ᱟᱵᱚᱣᱟᱜ ᱡᱟᱦᱟᱸ ᱫᱚ ᱞᱟᱵᱷᱚ-ᱵᱟᱱ ᱠᱤ ᱦᱩᱭᱩᱜ ᱠᱟᱱ ᱜᱮᱭᱟ?
ᱦᱮᱸ ᱞᱟᱵᱷᱚ ᱢᱟᱱ ᱫᱚ ᱦᱩᱭᱩᱜ ᱠᱟᱱ ᱜᱮᱭᱟ ᱟᱨᱚ ᱚᱱᱠᱟ ᱢᱟᱡᱷᱮᱨ ᱢᱚᱫᱽᱫᱷᱮ ᱫᱚ ᱚᱱᱠᱟ ᱞᱚᱥ ᱦᱚᱸ ᱪᱟᱞᱟᱜ ᱠᱟᱱ ᱜᱮ ᱾
ᱦᱮᱸ ᱱᱤᱭᱟᱹ ᱫᱚ ᱟᱹᱰᱤ ᱜᱟᱱ ᱠᱟᱛᱷᱟ ᱜᱮᱵᱮᱱ ᱨᱚᱲ ᱦᱚᱪᱚ ᱠᱟᱫᱟ ᱾ ᱱᱚᱜ-ᱚ ᱱᱟ ᱡᱟᱦᱟᱸ ᱵᱮᱱ ᱞᱟᱹᱭ ᱚᱪᱚᱭᱮᱫ ᱠᱷᱟᱱ ᱞᱚᱥ ᱫᱚ ᱟᱵᱚᱣᱟᱜ ᱫᱚ ᱪᱟᱞᱟᱜ ᱠᱟᱱᱟ ᱱᱚᱜ-ᱚᱝᱠᱟ ᱱᱚᱜ-ᱚᱭ ᱱᱤᱛᱚᱜ ᱦᱟᱸᱜ ᱴᱷᱤᱠ ᱢᱚᱛᱚᱱ ᱡᱟᱦᱟᱸ ᱫᱚ ᱵᱟᱭ ᱡᱟᱹᱨᱤ ᱵᱚᱱ ᱠᱷᱟᱡ
ᱦᱳᱭ ᱦᱳᱭ ᱾
ᱫᱟᱜ ᱡᱟᱹᱲᱤ ᱡᱩᱫᱤ ᱵᱟᱝ ᱦᱩᱭ ᱞᱮᱱᱠᱷᱟᱡ ᱟᱵᱚᱣᱟᱜ ᱦᱟᱸᱜ ᱱᱚᱜ-ᱚᱭ ᱡᱮᱵᱚᱱ ᱟᱱᱟᱡ ᱠᱚᱵᱚᱱ ᱨᱚᱦᱚᱭ ᱮᱫ ᱠᱟᱱ ᱥᱮᱵᱚᱱ ᱟᱵᱟᱫᱚᱜ ᱠᱟᱱ ᱚᱱᱟ ᱠᱚᱫᱚ ᱦᱟᱸᱜ ᱴᱷᱤᱠ ᱢᱚᱛᱚᱱ ᱫᱚ ᱦᱟᱸᱜ ᱵᱟᱝ ᱯᱷᱚᱞᱟᱜ ᱛᱟᱵᱚᱱᱟ,
ᱦᱚᱸ ᱵᱟᱝ ᱯᱷᱞᱟᱜ
ᱦᱮᱸ ᱟᱵᱩ ᱡᱟᱦᱟᱸ ᱡᱚᱫᱤ ᱟᱵᱩ ᱵᱚᱱ ᱡᱟᱦᱟᱸ ᱫᱟᱜ ᱱᱤᱡᱮᱨ ᱛᱮ ᱡᱟᱦᱟᱸ ᱵᱚᱱ ᱫᱟᱜ ᱠᱟᱛᱮᱫ ᱵᱚᱱ ᱟᱵᱟᱫᱚᱜ ᱠᱷᱟᱱ ᱚᱱᱟ ᱫᱟᱜ ᱫᱚ ᱦᱟᱸᱜ ᱩᱱᱟᱹᱜ ᱜᱟᱱ ᱫᱚ ᱦᱟᱸᱜ ᱩᱱᱤ ᱦᱩᱲᱩ ᱵᱚᱱ ᱨᱚᱦᱚᱭ ᱨᱮᱦᱚᱸ ᱚᱱᱟ ᱫᱚ ᱦᱟᱸᱜ ᱵᱟᱭ ᱤᱭᱟᱹᱵᱚᱱᱟ
ᱵᱟᱭ ᱫᱟᱲᱮᱭᱟ-ᱟ
ᱦᱟᱸᱜ ᱵᱟᱭ ᱫᱟᱲᱮᱭᱟ ᱵᱚᱱᱟ ᱱᱤᱛᱚᱜ ᱫᱚ ᱡᱟᱦᱟᱸ ᱡᱟᱹᱯᱩᱫ ᱫᱤᱱ ᱠᱟᱱᱟ ᱛᱚ ᱦᱟᱸᱜ ᱡᱟᱹᱯᱩᱫ ᱫᱤᱱ ᱫᱚ ᱡᱟᱹᱯᱩᱫ ᱜᱮ ᱞᱟᱜᱟᱜ-ᱟ, ᱡᱟᱹᱯᱩᱫ ᱵᱟᱠᱷᱟᱡ ᱫᱚ ᱦᱟᱸᱜ ᱚᱱᱟ ᱡᱟᱦᱟᱸ ᱵᱚᱱ ᱦᱩᱲᱩ ᱠᱚᱵᱚᱱ ᱨᱚᱦᱚᱭ ᱥᱮ ᱯᱟᱴ ᱠᱚ ᱦᱟᱸᱜ ᱡᱟᱦᱟᱸ ᱢᱮᱱᱟᱜ ᱜᱚᱢᱠᱮ ᱟᱹᱞᱤᱧ ᱢᱟ ᱵᱟᱹᱞᱤᱧ ᱠᱩᱞᱤ ᱞᱮᱫ ᱵᱮᱱ ᱟᱯᱮ ᱚᱱᱟ ᱱᱟᱠᱷᱟ ᱫᱚ ᱦᱟᱸᱜ ᱯᱟᱴ ᱠᱚᱫᱚ ᱦᱟᱸᱜ ᱠᱚ ᱮᱨ ᱵᱟᱲᱟᱭ ᱜᱮᱭᱟ?
ᱟᱪᱪᱷᱟ ᱯᱟᱴ ᱵᱟᱝ ᱱᱚᱣᱟ ᱯᱟᱦᱴᱟ ᱫᱚ ᱯᱟᱴ ᱠᱚᱫᱚ ᱵᱟᱝ ᱠᱚ ᱮᱨ ᱵᱟᱲᱟᱭ ᱜᱮ
ᱵᱟᱝᱠᱚ ᱮᱨ ᱵᱟᱲᱟᱭ ᱜᱮᱭᱟ ᱵᱟᱝ ᱚ ᱟᱞᱮ ᱱᱟᱦᱟᱜ ᱟᱞᱮ ᱱᱟᱠᱷᱟ ᱫᱚ ᱢᱟᱱᱮ ᱥᱟᱱᱟᱢᱟᱜ ᱜᱮ ᱟᱱᱟᱡᱽ ᱫᱚ ᱦᱩᱭᱩᱜ-ᱟ ᱥᱟᱱᱟᱢᱟᱜ ᱜᱮ᱾
ᱥᱟᱱᱟᱢᱟᱜ ᱜᱮ ᱡᱷᱚᱛᱚ
ᱦᱮᱸ ᱡᱟᱦᱟᱸ ᱛᱤᱱᱟᱹᱜ ᱜᱮ ᱟᱵᱚ ᱵᱚᱱ ᱟᱵᱟᱫᱚᱜ ᱠᱟᱱ ᱡᱚᱢ-ᱧᱩ ᱠᱚᱛᱮ ᱩᱛᱩ ᱛᱮᱱᱟᱜ ᱠᱚᱛᱮ ᱥᱮ ᱱᱚᱣᱟ ᱦᱩᱲᱩ ᱪᱟᱣᱞᱮ ᱥᱮ ᱡᱚᱱᱰᱨᱟ ᱠᱚᱛᱮ ᱯᱟᱴ ᱯᱟᱴᱟ ᱠᱚᱛᱮ ᱡᱟᱦᱟᱸ ᱛᱤᱱᱟᱹᱜ ᱜᱮ ᱢᱮᱱᱟᱜ ᱡᱚᱛᱚ ᱜᱮ ᱜᱟᱱᱚᱜ ᱜᱮᱭᱟ ᱟᱫᱚ ᱚᱠᱚᱭ ᱚᱠᱟ ᱞᱮᱠᱟ ᱟᱠᱚᱣᱟᱜ ᱢᱚᱱ ᱨᱮ ᱠᱩᱨᱩᱢᱩᱴᱩ ᱨᱮᱭᱟᱜ ᱜᱩᱱᱟᱹᱱ ᱛᱟᱦᱮᱱ ᱛᱟᱠᱚᱣᱟ ᱥᱮ ᱩᱭᱦᱟᱹᱨ ᱛᱟᱦᱮᱱ ᱛᱟᱠᱚᱣᱟ ᱟᱠᱚᱣᱟᱜ ᱚᱱᱟ ᱜᱮᱠᱚ ᱟᱵᱟᱫᱚᱜ-ᱟ᱾ ᱢᱮᱱ ᱞᱮᱠᱷᱟᱡ ᱵᱟᱲᱜᱮ ᱨᱮ ᱛᱟᱦᱮᱱ ᱛᱟᱭ ᱠᱷᱟᱡ ᱥᱮ ᱚᱲᱟᱜ ᱥᱩᱨ ᱠᱚᱨᱮ ᱡᱟᱦᱟᱸᱭᱟᱜ ᱵᱟᱹᱫᱽ ᱠᱚ ᱛᱟᱦᱮᱱ ᱛᱟᱭ ᱠᱷᱟᱡ ᱥᱮ ᱰᱟᱸᱜᱟ ᱧᱚᱜ ᱨᱮ ᱡᱟᱦᱟᱸᱭᱟᱜ ᱵᱟᱹᱫ ᱠᱚ ᱛᱟᱦᱮᱱ ᱛᱟᱭ ᱠᱷᱟᱡ ᱩᱱᱤ ᱫᱚ ᱦᱟᱸᱜ ᱩᱛᱩ ᱛᱮᱱᱟᱜ ᱠᱚᱦᱟᱸ ᱨᱚᱦᱚᱭ ᱫᱟᱲᱮᱜ ᱜᱮᱭᱟ᱾
ᱦᱳᱭ ᱦᱳᱭ ᱚᱱᱛᱮ ᱚᱱᱟ ᱠᱚᱨᱮ ᱫᱚ ᱩᱛᱩ ᱛᱮᱱᱟᱜ ᱜᱮ ᱵᱷᱟᱜᱤ ᱦᱩᱭᱩᱜ ᱜᱮ,
ᱦᱮᱸ
ᱱᱚᱛᱮ ᱢᱟ ᱱᱚᱜᱼᱚ ᱱᱚᱣᱟ ᱥᱮᱨᱢᱟ ᱡᱟᱲᱤ ᱪᱮᱛᱟᱱ ᱨᱮᱜᱮ ᱡᱷᱚᱛᱚ ᱜᱮ ᱱᱤᱨᱵᱷᱚᱨ᱾
ᱛᱟᱦᱚᱞᱮ ᱚᱱᱠᱟ ᱚᱱᱠᱟ ᱫᱚ ᱛᱟᱦᱚᱞᱮ ᱫᱟᱜ ᱨᱮᱭᱟᱜ ᱦᱮᱸ ᱡᱟᱦᱟᱸ ᱫᱚ ᱟᱵᱳ ᱡᱟᱦᱟᱸ ᱫᱟᱜ ᱨᱮᱭᱟᱜ ᱫᱟᱜ ᱨᱮᱭᱟᱜ ᱛᱮᱜᱮ ᱛᱚ ᱯᱷᱚᱥᱚᱞ ᱠᱚᱫᱚ ᱵᱟᱝ ᱦᱩᱭᱩᱜ ᱛᱟᱵᱚᱱᱟ ᱛᱟᱦᱚᱞᱮ ᱚᱱᱠᱟ ᱠᱩᱨᱩᱢᱩᱴᱩ ᱠᱚᱫᱚ ᱦᱟᱸᱜ ᱵᱟᱹᱱᱩᱜᱼᱟ ᱚᱱᱛᱮ ᱫᱚ ᱵᱟᱝ?
ᱦᱮᱸ ᱢᱮᱱᱟᱜ ᱫᱚ ᱢᱮᱱᱟᱜᱼᱟ ᱚᱱᱮ ᱚᱱᱠᱟ ᱢᱤᱫᱴᱤᱱ ᱵᱟᱨᱭᱟ ᱜᱮ ᱡᱟ᱾ ᱟᱫᱚ ᱢᱟᱴᱷ ᱢᱟᱛᱚ ᱟᱹᱰᱤ ᱢᱟᱨᱟᱝ ᱚᱱᱟ ᱛᱮᱫᱚ ᱚᱠᱷᱚᱱ ᱵᱟᱭ
ᱢᱟᱱᱮ ᱫᱟᱜ ᱨᱮᱭᱟᱜ ᱫᱚ ᱢᱮᱱᱟᱜ ᱜᱮᱭᱟ ᱛᱚ ᱟᱹᱰᱤ ᱢᱟᱨᱟᱝ ᱵᱟᱹᱱᱩᱜᱼᱟ᱾ ᱟᱞᱮ ᱱᱤᱭᱟᱹ ᱠᱚᱨᱮ ᱫᱚ ᱚᱱᱟ ᱠᱚᱫᱚ ᱚᱱᱟ ᱠᱚᱨᱮᱱᱟᱜ ᱫᱚ ᱦᱟᱸᱜ ᱠᱳᱱᱳ ᱮᱴᱠᱮᱴ ᱮᱴᱠᱮᱴᱚᱬᱮ ᱵᱟᱝ ᱵᱩᱡᱷᱟᱹᱜ ᱠᱟᱱᱟ ᱡᱮ ᱫᱟᱜ ᱡᱟᱯᱩ ᱫᱟᱜ ᱠᱚᱨᱮᱱᱟᱜ ᱫᱟᱜ ᱠᱚᱨᱮᱱᱟᱜ ᱥᱮᱨᱢᱟ ᱠᱷᱚᱡ ᱡᱩᱫᱤ ᱡᱟᱜ ᱫᱟᱜ ᱡᱟᱹᱲᱤ ᱡᱩᱫᱤ ᱵᱟᱝ ᱦᱩᱭ‌ ᱞᱮᱱ ᱠᱷᱟᱱ ᱦᱚᱸ ᱛᱟᱣ ᱯᱷᱚᱥᱚᱞ ᱠᱚᱫᱚ ᱡᱟᱦᱟᱸ ᱟᱱᱟᱡᱽ ᱠᱚᱦᱚᱸ ᱵᱚᱱ ᱟᱵᱟᱫᱤᱭᱟ ᱚᱱᱟ ᱠᱚᱫᱚ ᱦᱟᱸᱜ ᱵᱚᱨᱫᱚᱢ ᱛᱮᱜᱮ ᱦᱟᱸᱜ ᱦᱩᱭᱩᱜᱚᱜᱼᱟ ᱦᱮᱸ᱾
ᱱᱚᱛᱮ ᱢᱟ ᱚᱱᱟ ᱫᱟᱜ ᱨᱮᱱᱟᱜ ᱜᱮ ᱥᱚᱝᱠᱚᱴ ᱵᱮᱥᱤ᱾
ᱦᱮᱸ ᱟᱫᱚ ᱡᱚᱛᱚ ᱡᱟᱭᱜᱟ ᱨᱮᱫᱚ ᱡᱚᱛᱚ ᱨᱚᱠᱚᱢ ᱫᱚ ᱥᱩᱵᱤᱛᱟ ᱫᱚ ᱵᱟᱵᱚᱱ ᱧᱟᱢᱟ ᱱᱤᱡᱮ ᱞᱮᱠᱟ ᱫᱚ, ᱟᱨ ᱱᱤᱡᱮ ᱞᱮᱠᱟ ᱵᱚᱱ ᱜᱩᱱᱟᱹᱱ ᱞᱮᱱᱠᱷᱟᱡ ᱟᱨ ᱵᱚᱱ ᱠᱷᱚᱡᱽ ᱠᱟᱛᱮ ᱵᱚᱱ ᱧᱟᱢ ᱞᱮᱠᱷᱟᱱ ᱢᱟ ᱟᱵᱚ ᱢᱟ ᱟᱹᱰᱤ ᱢᱟᱨᱟᱝ ᱡᱟᱭᱜᱟ ᱨᱮᱵᱚᱱ ᱥᱮᱴᱮᱨ ᱠᱚᱜᱼᱟ ᱵᱟᱝ
ᱦᱳᱭ ᱦᱳᱭ ᱦᱮᱸ
ᱢᱚᱱ ᱞᱮᱠᱟ ᱜᱮ ᱡᱟᱦᱟᱱ ᱡᱤᱱᱤᱥ ᱠᱤ ᱯᱩᱨᱟᱹᱜᱼᱟ?
ᱵᱟᱝ ᱠᱩᱲᱟᱹᱜᱼᱟ
ᱵᱟᱝ ᱯᱩᱨᱟᱹᱜ-ᱟ
ᱠᱤᱱᱛᱩ ᱟᱵᱩᱣᱟᱜ ᱢᱤᱫᱴᱟᱝ ᱱᱚᱜᱼᱚᱭ ᱡᱮ ᱫᱷᱟᱹᱨᱛᱤ ᱨᱮ ᱢᱟᱹᱱᱢᱤ ᱵᱚᱱ ᱡᱟᱱᱟᱢ ᱟᱠᱟᱱ ᱡᱟᱦᱟ ᱛᱤᱱᱟᱹᱜ ᱜᱮ ᱢᱮᱱᱟᱜ ᱵᱚᱱ ᱥᱮ ᱵᱟᱹᱱᱩᱜ ᱵᱚᱱ
ᱟᱵᱩᱣᱟᱜ ᱜᱩᱱᱟᱹᱱ ᱠᱟᱱ ᱛᱟᱵᱚᱱᱟ ᱠᱩᱨᱩᱢᱩᱴᱩ ᱠᱟᱛᱮᱫ ᱡᱟᱦᱟᱱᱟᱜ ᱪᱤᱠᱟᱹᱭ ᱞᱟᱹᱜᱤᱫ
ᱦᱳᱭ ᱦᱳᱭ ᱠᱩᱨᱩᱢᱩᱴᱩ ᱠᱟᱛᱮᱫ ᱞᱟᱦᱟ ᱥᱮᱫ ᱵᱚᱱ ᱞᱟᱦᱟᱜ ᱢᱟ ᱪᱟᱞᱟᱣ ᱨᱮᱱᱟᱜ ᱵᱚᱱ ᱪᱮᱥᱴᱟᱭᱟ
ᱦᱩᱸ ᱦᱩᱸ ᱟᱵᱩᱣᱟᱜ ᱫᱚ ᱚᱱᱟᱜᱤ ᱜᱩᱱᱟᱹᱱ ᱛᱟᱵᱩᱱ᱾ ᱡᱟᱦᱟᱸ ᱛᱤᱱᱟᱹᱜ ᱜᱮ ᱢᱮᱱᱟᱜ ᱵᱚᱱ ᱥᱟᱨᱮᱡ ᱵᱟᱨᱮᱡ ᱦᱚᱲ
ᱟᱨ ᱡᱟᱦᱟᱸᱭ ᱫᱷᱟᱹᱨᱛᱤ ᱨᱮ ᱡᱟᱱᱟᱢ ᱟᱠᱟᱱ ᱦᱚᱲ ᱡᱟᱦᱟᱸ ᱛᱤᱱᱟᱹᱜ ᱜᱮ ᱢᱮᱱᱟᱜ ᱵᱚᱱ ᱡᱩᱫᱤ ᱡᱟᱦᱟᱱᱟᱜᱼᱼ
ᱞᱟᱦᱟ ᱥᱮᱫ ᱢᱟᱨᱟᱝ ᱥᱮᱫ ᱡᱩᱫᱤ ᱩᱭᱦᱟᱹᱨ ᱵᱟᱝ ᱛᱟᱦᱮᱱ ᱠᱷᱟᱡ ᱫᱚ ᱢᱟᱱᱮ ᱦᱚᱲ ᱦᱚᱲ ᱡᱚᱱᱚᱢ ᱠᱟᱛᱮᱫ ᱜᱮ ᱵᱮᱠᱟᱨ ᱜᱮᱭᱟ᱾
ᱦᱳᱭ ᱦᱳᱭ᱾ ᱡᱚᱛᱚ ᱠᱷᱚᱱ ᱩᱭᱦᱟᱹᱨ ᱜᱮ ᱢᱟᱨᱟᱝ ᱡᱤᱱᱤᱥ ᱠᱟᱱᱟ ᱡᱟᱛᱮ ᱜᱟᱯᱟ ᱦᱤᱞᱳᱜ ᱞᱟᱦᱟ ᱥᱮᱫ ᱵᱚᱱ ᱞᱟᱦᱟ ᱫᱟᱲᱮᱭᱟᱜ ᱢᱟ᱾ ᱩᱭᱦᱟᱹᱨ ᱢᱚᱱᱮ ᱨᱮ ᱥᱟᱨᱟ ᱜᱷᱟᱹᱲᱤᱡ ᱱᱚᱣᱟ ᱜᱮ ᱛᱟᱦᱮᱱᱟ᱾
ᱥᱟᱨᱟ ᱜᱷᱟᱹᱲᱤᱡ ᱡᱮᱱᱚ ᱛᱟᱦᱮᱱ ᱟᱨ ᱩᱭᱦᱟᱹᱨ ᱜᱮ ᱟᱵᱚᱭ ᱞᱟᱦᱟ ᱫᱟᱲᱮᱭᱟᱵᱚᱱᱟ
ᱦᱳᱭ ᱦᱳᱭ ᱢᱚᱱᱮᱨᱮ ᱡᱩᱫᱤ ᱩᱭᱷᱟᱹᱨ ᱵᱟᱝ ᱛᱟᱦᱮᱱᱟ ᱟᱵᱚ ᱦᱚᱭᱛᱳ ᱞᱟᱦᱟ ᱥᱮᱫ ᱪᱟᱞᱟᱣ ᱦᱚᱸ ᱵᱟᱵᱚᱱ ᱪᱟᱞᱟᱣ ᱫᱟᱲᱮᱭᱟᱜ-ᱟ
ᱵᱟᱝ ᱜᱟᱱᱚᱜ-ᱟ ᱥᱮ ᱪᱮᱫ ᱞᱮᱠᱟ ᱵᱮᱱ ᱩᱭᱦᱟᱹᱨ ᱮᱫᱟ ᱟᱵᱮᱱ ᱱᱤᱭᱟᱹ ᱠᱚ ᱛᱟᱞᱟ ᱛᱮ
ᱦᱩᱸ ᱟᱞᱤᱧ ᱫᱚ ᱱᱚᱣᱟ ᱜᱮᱞᱤᱧ ᱩᱭᱦᱟᱹᱨ ᱮᱫ ᱛᱟᱦᱮᱫ ᱡᱮ ᱢᱚᱱᱮ ᱨᱮ ᱥᱟᱨᱟ ᱜᱷᱟᱹᱲᱤᱡ ᱩᱭᱦᱟᱹᱨ ᱛᱟᱦᱮᱸ ᱫᱚᱨᱠ
ᱦᱮᱸ ᱢᱤᱫᱴᱮᱜ ᱦᱚᱲᱢᱚ ᱨᱮ ᱢᱤᱫᱴᱟᱹᱡ ᱡᱳᱨ ᱫᱚᱨᱠᱟᱨ ᱢᱟᱱᱮ ᱢᱤᱫᱴᱟᱝ ᱢᱚᱱᱳᱚᱵᱚᱞ ᱫᱚᱨᱠᱟᱨ ᱡᱮ ᱟᱵᱩ ᱥᱮ ᱤᱧ ᱥᱮ ᱟᱢ ᱥᱮ ᱡᱟᱦᱟᱸᱭ ᱜᱮ ᱤᱧᱟᱹᱜ ᱯᱷᱮᱢᱤᱞᱤ ᱥᱮ ᱟᱞᱮ ᱚᱲᱟᱜ ᱨᱮᱱ ᱥᱟᱱᱟᱢ ᱦᱚᱲ ᱠᱩᱨᱩᱢᱩᱴᱩ ᱠᱟ ᱛᱮᱜ ᱤᱧ ᱥᱮ ᱱᱤᱭᱟᱹ ᱡᱤᱱᱤᱥ ᱪᱮᱫ ᱪᱚᱝ ᱢᱤᱫᱴᱮᱜ ᱜᱩᱱᱟᱹᱱ ᱥᱮ ᱵᱷᱟᱹᱵᱤ ᱛᱟᱦᱮᱱᱟ ᱥᱮ ᱩᱭᱦᱟᱹᱨ ᱛᱟᱦᱮᱱᱟ ᱤᱧ ᱱᱚᱝᱠᱟᱭᱟ ᱟᱨ ᱱᱤᱭᱟᱹ ᱛᱮᱜᱮ ᱟᱞᱮ ᱡᱮᱱᱚ ᱥᱟᱱᱟᱢ ᱦᱚᱲ ᱥᱮ ᱫᱤᱥᱟᱹᱢ ᱨᱮᱱ ᱦᱚᱲ ᱢᱤᱜ ᱵᱟᱨ ᱦᱚᱲ ᱡᱮᱱᱮᱧ ᱩᱯᱚᱠᱟᱨ ᱫᱟᱲᱮ ᱟᱠᱚ ᱥᱮᱧ
ᱟ ᱦᱮ
ᱵᱟᱝ
ᱦᱚᱭ
ᱚᱝᱠᱟ ᱩᱭᱦᱟᱹᱨ ᱫᱚᱨᱠᱟᱨ ᱥᱟᱱᱟᱢ ᱠᱚᱜᱮ ᱛᱟᱦᱞᱮ ᱮᱱ ᱠᱷᱟᱱ ᱜᱮ ᱞᱟᱦᱟ ᱨᱮᱭᱟᱜ ᱫᱚ ᱦᱮ ᱟᱵᱩ ᱟᱵᱩᱣᱟᱜ ᱜᱩᱱᱟᱹᱱ ᱥᱮ ᱟᱵᱩᱣᱟᱜ ᱫᱚ ᱠᱟᱹᱴᱤᱜ ᱜᱮᱭᱟ ᱰᱷᱮᱨ ᱵᱷᱟᱜ ᱜᱮ ᱠᱟᱹᱴᱤᱜ ᱜᱮᱭᱟ᱾ ᱵᱟᱝ
ᱦᱮᱸ ᱦᱮᱸ
ᱟᱵᱚᱣᱟᱜ ᱜᱩᱱᱟᱹᱱ ᱫᱚ ᱰᱷᱮᱨ ᱵᱟᱷᱟᱜᱽ ᱜᱮ ᱠᱟᱹᱴᱤᱜ ᱜᱮ ᱛᱟᱵᱚᱱᱟ ᱚᱱᱟ ᱛᱮᱜᱮ ᱡᱟᱦᱟᱸᱭ ᱡᱟᱦᱟᱸᱭ ᱟᱜ ᱜᱩᱱᱟᱹᱱ ᱫᱚ ᱞᱟᱹᱴᱩ ᱜᱮᱭᱟ ᱥᱮ ᱢᱟᱲᱟᱝ ᱥᱮᱜ ᱜᱩᱱᱟᱹᱱ ᱪᱟᱞᱟᱜ ᱠᱟᱱᱟ ᱩᱱᱤ ᱫᱚ ᱞᱟᱦᱟ ᱥᱮᱫ ᱜᱮ ᱪᱟᱞᱟᱜ ᱠᱟᱱᱟ ᱟᱨ ᱟᱹᱵᱩ ᱡᱟᱦᱟᱸ ᱠᱟᱹᱴᱤᱡ ᱧᱚᱜ ᱵᱚᱱ ᱜᱩᱱᱟᱹᱱᱚᱜ ᱠᱟᱱᱟ ᱛᱚ ᱛᱟᱭᱱᱚᱢ ᱯᱟᱹᱪᱷᱞᱟᱹ ᱨᱮᱜᱮ ᱵᱚᱱ ᱛᱟᱦᱮᱸ ᱤᱫᱤᱜ ᱠᱟᱱᱟ ᱛᱚ ᱟᱨ ᱞᱟᱦᱟ ᱥᱮᱜ ᱨᱮᱭᱟᱜ ᱫᱚ ᱵᱟᱵᱚᱱ ᱥᱮᱴᱮᱨ ᱫᱟᱲᱮᱭᱟᱜ ᱠᱟᱱᱟ ᱢᱟᱨᱟᱝ ᱡᱟᱭᱜᱟ ᱨᱮ
ᱦᱩᱸ ᱵᱟᱵᱚᱱ ᱫᱟᱲᱮᱭᱟᱜ ᱠᱟᱱᱟ᱾
ᱵᱟᱝ ᱛᱟᱦᱞᱮ ᱡᱟᱦᱟᱸ ᱱᱚᱜᱼᱚᱭ ᱱᱤᱛᱚᱜ ᱡᱟᱦᱟᱸ ᱛᱤᱱᱟᱹᱜ ᱜᱮ ᱟᱵᱚ ᱱᱚᱜᱼᱚᱭ ᱵᱚᱱ ᱨᱚᱲᱮᱜ ᱠᱟᱱ ᱞᱟᱸᱫᱟᱭᱮᱜ ᱠᱟᱱ ᱵᱚᱱ ᱟᱵᱳ ᱛᱟᱭᱱᱚᱢ ᱨᱮᱱ ᱡᱟᱦᱟᱸ ᱢᱮᱱᱟᱜ ᱠᱚ ᱥᱮ ᱡᱟᱦᱟᱸ ᱛᱤᱱᱟᱹᱜ ᱜᱮ ᱟᱵᱩ ᱥᱚᱢᱟᱡᱽ ᱨᱮᱱ ᱦᱚᱲ ᱢᱮᱱᱟᱜ ᱠᱚ ᱟᱵᱩᱣᱟᱜ ᱢᱟᱲᱟᱝ ᱥᱮᱭᱟᱜ ᱜᱩᱱᱟᱹᱱ ᱫᱚ ᱟᱹᱰᱤ ᱠᱚᱢ ᱦᱚᱲ ᱴᱷᱮᱡᱼᱜᱮ ᱢᱮᱱᱟᱜᱼᱟ᱾
ᱦᱮᱸ ᱴᱦᱤᱠ ᱵᱤᱱ ᱢᱮᱱ ᱟᱠᱟᱜᱼᱟ, ᱟᱹᱰᱤ ᱟᱹᱰᱤ ᱠᱚᱢ ᱦᱚᱲ ᱴᱷᱮᱱ ᱜᱮ ᱢᱮᱱᱟᱜᱼᱟ ᱱᱚᱣᱟ
ᱦᱮᱸ ᱟᱹᱰᱤ ᱦᱚ ᱟᱵᱩᱣᱟᱜ ᱫᱚ ᱵᱟᱝ ᱢᱤᱫ ᱴᱮᱱ ᱢᱚᱱ ᱨᱮ ᱵᱚᱛᱚᱨ ᱜᱮ ᱛᱟᱦᱮᱱᱟ, ᱟᱵᱚᱣᱟᱜ ᱢᱚᱱ ᱨᱮ ᱢᱤᱫᱴᱮᱱ ᱥᱚᱛᱚᱛᱟ ᱢᱮᱱᱟᱜ ᱛᱟᱵᱚᱱᱟ᱾ ᱟᱵᱚ ᱮᱴᱟᱜ ᱡᱟᱹᱛᱤ ᱞᱮᱠᱟ ᱢᱟᱱᱮ ᱪᱟᱞᱟᱠᱤᱭᱟᱹ ᱡᱤᱱᱤᱥ ᱵᱟᱹᱱ ᱛᱟᱵᱚᱱᱟ ᱡᱮ ᱟᱵᱚ ᱮᱲᱮ ᱠᱟᱛᱮ ᱡᱟᱦᱟᱸᱭ ᱞᱮᱵᱮᱜ ᱠᱚᱪᱚᱞᱚᱱ ᱠᱟᱛᱮ ᱢᱤᱫ ᱦᱚᱲᱤᱧ ᱯᱟᱨᱚᱢᱮᱭᱟ ᱚᱱᱠᱟ ᱵᱟᱹᱱᱩᱜ ᱵᱚᱱᱟ, ᱟᱵᱚᱣᱟᱜ ᱢᱚᱱᱨᱮ ᱟᱹᱰᱤ ᱟᱴ ᱥᱚᱛᱚᱼᱚᱛᱟ ᱢᱮᱱᱟᱜ ᱛᱟᱵᱚᱱᱟ ᱡᱮ ᱟᱵᱚ ᱵᱚᱱ ᱪᱟᱞᱟᱜ ᱨᱮᱦᱚᱸ ᱮᱠᱫᱚᱢ ᱱᱤᱡᱚ ᱵᱷᱟᱵᱮ ᱵᱚᱱ ᱪᱟᱞᱟᱜᱼᱟ ᱾ ᱟᱨᱵᱚᱱ, ᱦᱮᱸ ᱱᱤᱡᱚ ᱵᱷᱟᱵᱮ ᱾ ᱡᱮ ᱟᱵᱚ ᱢᱤᱜ ᱦᱚᱲ ᱯᱟᱨᱚᱢ ᱠᱟᱛᱮ ᱥᱮ ᱢᱤᱫ ᱦᱚᱲ ᱴᱷᱚᱠ ᱠᱟᱛᱮ ᱚᱱᱠᱟᱱ ᱡᱟᱭᱜᱟ ᱨᱮ ᱥᱮᱴᱮᱨᱚᱜ ᱞᱮᱠᱟᱱ ᱦᱚᱲ ᱜᱮ ᱵᱟᱹᱱᱩᱜ ᱠᱚᱣᱟ ᱱᱤᱛ ᱾
ᱟᱪᱪᱷᱟ, ᱟᱪᱪᱷᱟ ᱜᱚᱝᱠᱮ ᱴᱟᱭᱤᱢ ᱞᱟᱹᱭ ᱫᱟᱞᱤᱧ ᱴᱟᱭᱤᱢ ᱦᱚᱭ ᱦᱮᱡ ᱟᱠᱟᱱᱟ ᱱᱟᱜ ᱠᱷᱟᱱ ᱾ ᱯᱚᱨᱮ ᱟᱨᱚ ᱜᱟᱞᱢᱟᱨᱟᱣ ᱦᱩᱭᱩᱜᱼᱟ, ᱴᱷᱤᱜᱮᱭᱟ ᱾